ᱦᱮᱸ
ᱦᱮᱸ ᱜᱚᱝᱠᱮᱸ ᱢᱮᱱᱫᱚ ᱡᱚᱦᱟᱨ ᱡᱚᱦᱟᱨ ᱾
ᱦᱮᱸ ᱡᱚᱦᱟᱨ ᱡᱚᱦᱟᱨ ᱾
ᱜᱚᱝᱠᱮ ᱛᱟᱦᱚᱞᱮ ᱢᱮᱱ ᱫᱟᱹᱞᱤᱧ ᱱᱟᱯᱟᱭ ᱵᱟᱲᱟ ᱜᱮᱭᱟᱵᱮᱱ ᱥᱮ?
ᱦᱮᱸ ᱱᱟᱯᱟᱭ ᱜᱮ ᱾
ᱟᱪᱪᱷᱟ ᱟᱪᱪᱷᱟ ᱾ ᱦᱮᱸ ᱜᱚᱝᱠᱮ ᱟᱹᱞᱤᱧ ᱦᱚᱸ ᱱᱟᱯᱟᱭ ᱜᱮ, ᱥᱟᱶᱛᱮ ᱥᱟᱱᱟᱢ ᱚᱲᱟᱜ ᱦᱚᱲ ᱱᱟᱯᱟᱭ ᱜᱮ ᱢᱮᱱᱟᱜ ᱞᱮᱭᱟ ᱾ ᱟᱨ ᱟᱥᱚᱜ ᱟᱹᱞᱤᱧ ᱦᱮᱸ ᱜᱚᱢᱠᱮ ᱢᱮᱱ ᱫᱟᱹᱞᱤᱧ ᱟᱥᱚᱜ ᱟᱹᱞᱤᱧ ᱡᱮ ᱟᱵᱚ ᱥᱟᱱᱟᱢ ᱢᱟᱹᱱᱢᱤ ᱱᱟᱹᱭᱜᱮ ᱱᱟᱯᱟᱭ ᱜᱮᱵᱚᱱ ᱛᱟᱦᱮᱱ ᱢᱟ ᱥᱮ ᱪᱮᱫ ᱵᱤᱱ ᱞᱟᱹᱭᱟ?
ᱦᱮᱸ ᱦᱮᱸ ᱱᱚᱶᱟ ᱜᱮ ᱞᱟᱹᱠᱛᱤ ᱠᱟᱱ ᱛᱟᱵᱚᱱᱟ ᱡᱮ ᱡᱷᱚᱛᱚ ᱦᱚᱲ ᱱᱟᱯᱟᱭ ᱛᱮᱵᱩᱱ ᱛᱟᱦᱮᱱ ᱢᱟ ᱾ ᱢᱤᱫᱴᱮᱱ ᱱᱟᱯᱟᱭ ᱥᱩᱞᱩᱠ ᱥᱚᱝᱥᱟᱨ ᱨᱮᱵᱚᱱ ᱛᱟᱦᱮᱱ ᱢᱟ ᱾
ᱦᱮᱸ ᱜᱚᱝᱠᱮ ᱟᱫᱚ ᱡᱟᱜᱮ ᱱᱤᱛᱚᱜ ᱡᱟᱦᱟᱸ ᱟᱥᱟᱲ ᱵᱚᱸᱜᱟ ᱟᱵᱚᱣᱟᱜ ᱡᱟᱦᱟᱸ ᱠᱟᱹᱢᱤ ᱠᱟᱹᱥᱱᱤ ᱢᱮᱱ ᱫ ᱱᱚᱸᱣᱟ ᱦᱩᱲᱩ ᱪᱟᱥ ᱠᱚ ᱱᱟᱦᱟᱜ ᱯᱮ ᱮᱛᱚᱦᱚᱵ ᱜᱚᱫ ᱠᱟᱜ ᱜᱮᱭᱟ ᱥᱮ ᱟᱹᱣᱨᱤ ᱜᱮ?
ᱟᱹᱣᱨᱤ ᱮᱛᱚᱵᱚᱜ-ᱟ ᱾
ᱟᱪᱪᱷᱟ ᱟᱪᱪᱷᱟ ᱾
ᱵᱟᱝ ᱮᱛᱚᱦᱚᱵ ᱟᱠᱟᱱᱟ ᱾
ᱟᱪᱪᱷᱟ ᱦᱮᱸ ᱜᱚᱝᱠᱮ ᱢᱮᱱ ᱞᱮᱠᱷᱟᱱ ᱫᱚ ᱟᱞᱮ ᱫᱤᱥᱚᱢ ᱫᱚ ᱱᱟᱦᱟᱜ ᱚᱱᱠᱟ ᱢᱟᱪᱷᱟ ᱫᱚ ᱦᱟᱞᱠᱟ ᱫᱷᱟᱨᱟ ᱮᱛᱚᱦᱚᱵ ᱦᱩᱭ ᱠᱟᱱᱟ ᱾ ᱮᱸ ᱢᱮᱱᱫᱚ ᱚᱱᱠᱟᱱᱟᱜ ᱫᱟᱜ ᱡᱟᱹᱲᱤ ᱫᱚ ᱵᱟᱹᱱᱩᱜ-ᱟ ᱡᱳᱜ ᱜᱮ ᱦᱟᱞᱠᱟ ᱢᱟᱪᱷᱟ ᱫᱟᱜ ᱡᱟᱹᱲᱤ ᱠᱚ ᱧᱩᱨ ᱵᱟᱲᱟ ᱞᱮᱱᱟ ᱚᱱᱟ ᱵᱤᱨ ᱵᱩᱨᱩ ᱨᱮᱱᱟᱜ ᱞᱤᱸᱜᱤ ᱟᱬᱜᱚ ᱠᱟᱛᱮᱫ ᱱᱟᱦᱟᱜ ᱚᱱᱟ ᱥᱚᱛ ᱥᱚᱛ ᱛᱮ ᱛᱤᱸᱜᱩ ᱵᱟᱲᱟ ᱟᱠᱟᱱᱟ ᱚᱱᱟ ᱠᱚᱠᱚ ᱥᱤ ᱞᱚᱴᱚᱢ ᱠᱟᱛᱮᱜ ᱱᱟᱦᱟᱜ ᱢᱤᱫᱵᱟᱨ ᱠᱚ ᱨᱚᱦᱚᱭ ᱵᱟᱲᱟᱭᱮᱫᱟ ᱾ ᱦᱮᱸ ᱟᱫᱚ ᱡᱟᱠ ᱜᱮ ᱟᱵᱚ ᱥᱟᱱᱛᱟᱲ ᱦᱳᱭ ᱜᱚᱢᱠᱮ ᱟᱫᱚ ᱡᱟᱜ ᱜᱮ ᱡᱟᱠ ᱜᱮ ᱜᱚᱝᱠᱮ ᱟᱫᱚ ᱱᱚᱜ-ᱚᱱᱟ ᱨᱚᱦᱚᱭ ᱵᱟᱲᱟᱭ ᱫᱟᱠᱚ ᱱᱤᱦᱟᱹᱛᱤ ᱱᱟ ᱱᱟᱯᱟᱭ ᱦᱩᱭᱩᱜ ᱠᱟᱱᱟ ᱾ ᱠᱟᱨᱚᱱ ᱟᱵᱚ ᱥᱟᱱᱛᱟᱲ ᱫᱚ ᱡᱟᱦᱟᱸ ᱛᱤᱱᱟᱹᱜ ᱢᱟᱲᱟᱝ ᱱᱚᱣᱟ ᱪᱟᱥ ᱠᱟᱹᱢᱤ ᱥᱮ ᱡᱟᱦᱟᱸ ᱛᱤᱱᱟᱹᱜ ᱠᱟᱹᱢᱤ ᱠᱟᱹᱥᱱᱤ ᱢᱮᱱᱟᱜ ᱛᱟᱵᱚᱱ ᱡᱟᱦᱟᱸ ᱛᱤᱱᱟᱹᱜ ᱢᱟᱲᱟᱝ ᱵᱚᱱ ᱪᱩᱠᱟᱹᱣ ᱫᱟᱲᱮᱭᱟᱜᱼᱟ ᱩᱱᱟᱹᱜ ᱜᱮ ᱵᱷᱟᱜᱮᱤᱭᱟ ᱾ ᱠᱟᱨᱚᱱ ᱮᱴᱟᱜ ᱮᱴᱟᱜ ᱥᱮᱱ ᱪᱟᱞᱟᱣ ᱠᱟᱛᱮᱫ ᱟᱵᱚ ᱠᱤᱪᱷᱩ ᱴᱟᱠᱟ ᱯᱚᱭᱥᱟ ᱵᱚᱱ ᱟᱨᱡᱟᱣ ᱫᱟᱲᱮᱭᱟᱜᱼᱟ ᱥᱮ ᱥᱮ ᱪᱮᱫ ᱵᱮᱱ ᱞᱮᱭᱟ?
ᱦᱮᱸ ᱦᱮᱸ ᱦᱮᱸ ᱮᱴᱟᱜ ᱥᱮᱱ ᱦᱚᱸ ᱪᱟᱞᱟᱣ ᱠᱟᱛᱮ ᱵᱚᱱ ᱟᱹᱜᱩ ᱫᱟᱲᱮᱭᱟᱜᱼᱟ ᱾
ᱦᱮᱸ ᱟᱫᱚ ᱦᱮᱸ ᱜᱚᱝᱠᱮ ᱟᱫᱚ ᱡᱟᱠᱜᱮ ᱟᱹᱰᱤ ᱟᱭᱢᱟ ᱜᱮ ᱟᱞᱟᱝ ᱵᱟᱨ ᱛᱮᱫᱚ ᱞᱟᱝ ᱨᱚᱯᱚᱲᱱᱟ ᱢᱮᱱᱫᱚ ᱱᱚᱣᱟ ᱮᱯ ᱨᱮᱱ ᱡᱟᱦᱟᱸ ᱛᱤᱱᱟᱹᱜ ᱢᱟᱨᱟᱝ ᱵᱚᱦᱚᱜ ᱠᱚ ᱢᱮᱱᱟᱜ ᱠᱚ ᱡᱟᱦᱟᱸ ᱛᱤᱱᱟᱹᱜ ᱩᱰᱟᱹᱝ ᱜᱮ ᱴᱟᱭᱤᱢ ᱠᱚ ᱮᱢ ᱟᱠᱟᱱᱟ ᱚᱱᱟ ᱩᱰᱟᱹᱝ ᱛᱟᱞᱟᱨᱮ ᱢᱤᱫᱴᱤᱡ ᱟᱞᱟᱝ ᱥᱟᱠᱟᱢ ᱵᱟᱨᱮ ᱛᱮᱞᱟᱝ ᱨᱚᱯᱚᱲᱟ ᱥᱮ ᱪᱮᱫ ᱵᱮᱱ ᱞᱟᱹᱭᱟ?
ᱦᱮᱸ ᱦᱮᱸ ᱚᱱᱟ ᱜᱟᱱᱚ ᱦᱚ ᱜᱮᱭᱟ ᱾
ᱟᱫᱚ ᱜᱚᱝᱠᱮ ᱥᱟᱠᱟᱢ ᱫᱚ ᱢᱮᱱᱫᱚ ᱥᱟᱠᱟᱢ ᱫᱚ ᱱᱚᱜᱼᱚᱱᱟ ᱟᱞᱟᱝ ᱵᱤᱨ ᱵᱩᱨᱩ ᱫᱟᱨᱮ, ᱱᱟᱹᱲᱤ ᱵᱟᱨᱮ ᱛᱮᱞᱟᱝ ᱨᱚᱯᱚᱲᱟ ᱢᱮᱱᱫᱚ ᱚᱠᱟᱞᱮᱠᱟ ᱵᱷᱟᱵᱛᱮ ᱨᱚᱯᱷᱟ ᱫᱚᱯᱷᱟ ᱠᱟᱛᱮᱫ ᱫᱚᱦᱚᱭ ᱦᱩᱭᱩᱜᱼᱟ ᱥᱮ ᱵᱩᱨᱩ ᱠᱷᱚᱡ ᱛᱤᱱᱟᱹᱜ ᱥᱤᱵᱤᱞ ᱥᱤᱯᱤᱵᱤᱞ ᱥᱟᱹᱜᱟᱹᱭ ᱢᱮᱱᱟᱜ ᱛᱟᱵᱚᱱᱟ ᱟᱵᱚᱣᱟᱜ ᱾ ᱢᱮᱱ ᱫᱚ ᱚᱱᱛᱚᱨ ᱵᱷᱤᱛᱤᱨ ᱨᱮ ᱥᱮ ᱚᱱᱠᱟ ᱞᱮᱠᱟ ᱚᱱᱮ ᱚᱱᱠᱟᱱᱟᱜ ᱵᱷᱟᱵᱽ ᱛᱮᱞᱟᱝ ᱜᱚᱞᱯᱷᱚᱭᱟ ᱥᱮ ᱪᱮᱫ?
ᱦᱮᱸ ᱦᱮᱸ ᱚᱱᱟᱜᱮ ᱢᱚᱪ ᱱᱟᱯᱟᱭᱚᱜᱼᱟ ᱾
ᱡᱟᱠᱜᱮ ᱟᱹᱞᱤᱧ ᱫᱚ ᱯᱩᱭᱞᱩ ᱨᱮᱞᱤᱧ ᱞᱟᱹᱭᱟ ᱡᱮ ᱟᱵᱤᱱ ᱜᱮ ᱢᱤᱫᱵᱟᱨ ᱠᱟᱛᱷᱟ ᱵᱮᱱ ᱞᱮᱠᱷᱟᱱ ᱛᱟᱨᱯᱚᱨ ᱱᱟᱦᱟᱜ ᱟᱹᱞᱤᱧ ᱞᱤᱧ ᱨᱤᱯᱤᱴ ᱤᱫᱤᱭᱟ ᱾
ᱦᱚᱸ ᱟᱯᱮ ᱥᱮᱱ ᱫᱚ ᱪᱮᱫ ᱵᱤᱨ ᱫᱤᱥᱚᱢ ᱥᱮ ᱵᱩᱨᱩ ᱢᱮᱱᱟᱜ ᱠᱟᱫᱟ ᱵᱩᱨᱩ ᱫᱤᱥᱚᱢ ᱠᱟᱱᱟ?
ᱜᱚᱢᱠᱮ ᱵᱤᱨ ᱵᱩᱨᱩ ᱨᱮᱜᱮ ᱱᱟᱦᱟᱜ ᱟᱞᱮᱭᱟᱜ ᱡᱟᱱᱟᱢ ᱟᱹᱛᱩ ᱫᱤᱥᱚᱢ ᱫᱚ ᱾
ᱟᱫᱚ ᱟᱞᱮ ᱥᱮᱱ ᱫᱚ ᱱᱚᱛᱮ ᱫᱚ ᱥᱩᱫᱩ ᱠᱷᱟᱹᱞᱤ ᱵᱤᱨ ᱜᱮ ᱢᱮᱱᱟᱜ ᱟᱛᱚ ᱵᱩᱨᱩ ᱫᱚ ᱥᱟᱺᱜᱤᱧ ᱜᱮ ᱛᱟᱞᱮᱭᱟ ᱾
ᱟᱪᱪᱷᱟ ᱟᱪᱪᱷᱟ
ᱟᱫᱚ ᱡᱟᱦᱟᱸ ᱛᱤᱱᱟᱹᱜ ᱨᱮᱜᱮ ᱱᱤᱛᱚᱜ ᱫᱚ ᱟᱞᱮ ᱫᱚ ᱢᱟᱱᱮ ᱵᱤᱨ ᱥᱩᱨ ᱜᱮᱛᱟᱞᱮ ᱛᱮ ᱟᱞᱮ ᱫᱚ ᱟᱱᱮ ᱥᱟᱦᱟᱱ ᱥᱟᱠᱟᱢ ᱚᱱᱟ ᱪᱮᱛᱟᱱ ᱛᱮᱜᱮᱞᱮ ᱪᱟᱞᱟᱜ ᱠᱟᱱᱟ ᱚᱱᱟ ᱵᱤᱨ ᱛᱟᱞᱟ ᱛᱮᱜᱮ
ᱟᱪᱪᱷᱟ ᱟᱪᱪᱷᱟ ᱟᱪᱪᱷᱟ
ᱚᱱᱟ ᱥᱟᱠᱟᱢ ᱠᱚᱞᱮ ᱟᱱᱟ ᱥᱤᱛᱩᱝ ᱫᱤᱱ ᱨᱮ ᱥᱟᱠᱟᱢ ᱠᱚᱠᱚ ᱦᱮᱡ ᱟᱹᱜᱩᱭ ᱛᱟᱞᱮᱭᱟ ᱟᱨ ᱚᱱᱟ ᱠᱚ ᱯᱟᱛᱲᱟ ᱵᱮᱱᱟᱣ ᱠᱟᱛᱮᱡ ᱚᱱᱟ ᱜᱮᱠᱚ ᱟᱠᱷᱨᱤᱧᱟ ᱟᱠᱷᱨᱤᱧ ᱠᱟᱛᱮᱫ ᱤᱱᱟᱹ ᱛᱮᱜᱮ ᱡᱚᱛᱚ ᱟᱠᱚᱣᱟᱜ ᱥᱚᱝᱥᱟᱨ ᱪᱟᱞᱟᱜ ᱠᱟᱱ ᱛᱟᱠᱚᱣᱟ ᱟᱞᱮ ᱥᱮᱱᱫᱚ ᱟᱱᱟ ᱛᱮ ᱟᱨᱠᱤ ᱵᱤᱨ ᱫᱚ ᱮᱠᱟᱞ ᱛᱮᱜᱮ ᱞᱟᱹᱠᱛᱤ ᱠᱟᱱᱟ ᱤᱱᱟᱹ ᱥᱟᱶᱛᱮ ᱛᱚᱱᱟᱛᱮ ᱥᱟᱨᱡᱚᱢ ᱫᱟᱨᱮ ᱠᱚᱫᱚ ᱟᱨᱠᱤ ᱮᱠᱟᱞ ᱜᱮ ᱚᱱᱟ ᱵᱟᱧᱪᱟᱣ ᱫᱚ ᱥᱮ ᱡᱚᱜᱟᱣ ᱫᱚᱦᱚ ᱫᱚ ᱞᱟᱹᱠᱛᱤ ᱠᱟᱱ ᱛᱟᱵᱚᱱᱟ ᱵᱟᱝ ᱢᱟᱜ ᱠᱟᱛᱮᱫ ᱚᱱᱟ ᱥᱟᱶᱛᱮᱵᱚᱱ ᱧᱟᱢᱮᱫ ᱠᱟᱱ ᱜᱮ ᱢᱟᱲᱟᱝ ᱢᱟᱵᱚᱱ ᱵᱟᱲᱟᱭ ᱜᱮ ᱡᱮ ᱥᱟᱶᱦᱮᱫ ᱦᱚᱵᱚᱱ ᱧᱟᱢᱟ ᱚᱱᱟ ᱛᱮᱫᱚ ᱫᱟᱨᱮ ᱱᱟᱹᱲᱤ ᱛᱟᱦᱮᱱ ᱠᱷᱟᱱ ᱜᱮ ᱫᱚ
ᱦᱮᱸ ᱜᱚᱝᱠᱮ ᱟᱹᱰᱤ ᱜᱮ ᱱᱟᱯᱟᱭ ᱠᱟᱛᱷᱟ ᱜᱮᱢ ᱢᱮᱱ ᱟᱠᱟᱫᱟ
ᱪᱮᱫ ᱞᱮᱠᱟ
ᱢᱮᱱᱫᱚ ᱜᱚᱢᱠᱮ ᱟᱵᱚᱣᱟᱜ ᱯᱩᱭᱭᱞᱳ ᱨᱮᱞᱤᱧ ᱞᱟᱹᱭᱟ ᱡᱮ ᱟᱵᱚᱣᱟᱜ ᱵᱤᱨ ᱵᱩᱨᱩ ᱥᱟᱞᱟᱜ ᱟᱹᱰᱤ ᱫᱤᱱ ᱢᱮᱱᱫᱚ ᱥᱮᱫᱟᱭ ᱦᱟᱯ ᱦᱟᱯᱲᱟᱢ ᱠᱷᱚᱱ ᱢᱤᱫ ᱥᱤᱯᱤᱵᱤᱞ ᱥᱟᱹᱜᱟᱹᱭ ᱢᱮᱱᱫᱚ ᱟᱵᱚ ᱵᱤᱨᱵᱩᱨᱩ ᱠᱷᱚᱱᱟᱜ ᱟᱹᱰᱤ ᱟᱭᱢᱟ ᱟᱭᱢᱟ ᱜᱚᱲᱚ ᱥᱚᱯᱚᱦᱚᱫ ᱥᱮ ᱟᱵᱚ ᱠᱷᱟᱹᱛᱤᱨ ᱵᱤᱨᱼᱵᱩᱨᱩ ᱟᱵᱚ ᱟᱵᱚ ᱡᱩᱫᱤ ᱨᱮᱯᱷᱟ ᱥᱮ ᱨᱚᱯᱷᱟ ᱫᱚᱯᱷᱟ ᱠᱟᱛᱮᱫ ᱵᱚᱱ ᱫᱚᱦᱚᱭᱟ ᱤᱱᱟᱹᱠᱷᱟᱱ ᱛᱟᱦᱮᱱᱟ ᱟᱨ ᱵᱤᱨ ᱵᱩᱨᱩ ᱡᱩᱫᱤ ᱛᱟᱦᱮᱱᱟ ᱤᱱᱟᱹᱠᱷᱟᱱ ᱟᱵᱚ ᱢᱟᱹᱱᱢᱤ ᱵᱟᱧᱪᱟᱣ ᱵᱚᱱ ᱛᱟᱦᱮᱱᱟ ᱥᱮ ᱪᱮᱫ ᱵᱮᱱ ᱞᱟᱹᱭᱟ
ᱦᱮᱸ ᱦᱮᱸ ᱚᱱᱟ ᱢᱟ ᱠᱟᱱ ᱜᱮ
ᱟᱫᱚ ᱚᱱᱟ ᱛᱮᱞᱤᱧ ᱞᱟᱹᱭᱟ ᱡᱮ ᱵᱤᱨᱵᱩᱨᱩ ᱥᱟᱞᱟᱜ ᱫᱚ ᱟᱹᱰᱤ ᱢᱟᱨᱟᱝ ᱢᱤᱫᱴᱤᱡ ᱦᱳᱭ ᱚᱱᱟ ᱛᱮᱞᱤᱧ ᱢᱮᱱᱟ ᱵᱤᱨ ᱵᱩᱨᱩ ᱥᱟᱞᱟᱜ ᱫᱚ ᱟᱹᱰᱤ ᱢᱟᱨᱟᱝ ᱢᱤᱫᱴᱤᱡ ᱫᱩᱞᱟᱹᱲ ᱥᱟᱹᱜᱟᱹᱭ ᱢᱮᱱᱟᱜ ᱛᱟᱵᱚᱱᱟ
ᱦᱮᱸ ᱢᱮᱱᱟᱜ ᱛᱟᱵᱚᱱ ᱜᱮᱭᱟ ᱟᱵᱚᱣᱟᱜ ᱜᱮ ᱟᱵᱚ ᱥᱟᱱᱛᱟᱲ ᱠᱚᱣᱟᱜ ᱜᱮ ᱢᱮᱱᱟᱜ ᱠᱟᱫᱟ ᱧᱮᱞᱚᱜ ᱠᱟᱱᱟ ᱱᱮᱛᱟᱨ ᱟᱵᱚ ᱡᱟᱦᱟᱸ ᱠᱚᱨᱮ ᱥᱟᱱᱛᱟᱲ ᱢᱮᱱᱟᱜ ᱠᱟᱜ ᱵᱚᱱᱟ ᱚᱱᱟ ᱠᱚᱨᱮ ᱜᱮ ᱵᱤᱨ ᱵᱩᱨᱩ ᱫᱚ ᱵᱟᱧᱪᱟᱣ ᱢᱮᱱᱟᱜᱼᱟ
ᱦᱳᱭ ᱜᱚᱝᱠᱮ
ᱟᱹᱰᱤ ᱱᱟᱯᱟᱭ ᱛᱮ ᱢᱮᱱᱟᱜ ᱠᱟᱫᱟ
ᱟᱫᱚ ᱜᱚᱝᱠᱮ ᱱᱮᱛᱟᱨ ᱧᱮᱞᱚᱜ ᱠᱟᱱᱟ ᱡᱮ ᱵᱟᱝ ᱵᱤᱨ ᱵᱩᱨᱩᱨᱮ ᱟᱭᱢᱟ ᱟᱭᱢᱟ ᱥᱮᱸ ᱡᱚᱠᱷᱚᱱ ᱠᱩᱸᱩᱭᱰᱤ ᱵᱤᱞᱤ ᱚᱠᱛᱥ ᱥᱮ ᱢᱟᱛᱠᱚᱢ ᱵᱤᱞᱤ ᱚᱠ ᱩᱱ ᱥᱚᱢᱚᱭ ᱱᱟᱦᱟᱜ ᱚᱱᱠᱟ ᱢᱟᱪᱷᱟ ᱥᱮᱸᱜᱮᱞ ᱠᱚᱠᱚ ᱫᱷᱚᱨᱟᱣᱮᱫᱼᱟ ᱢᱮᱱᱠᱷᱟᱱ ᱟᱭᱚ ᱨᱮᱱᱟᱜ ᱟᱵᱟᱣᱟᱜ ᱟᱭᱳ ᱵᱟᱵᱟ ᱛᱮᱠᱚ ᱢᱮᱱᱠᱷᱟᱱ ᱮᱱᱠᱷᱟᱱ ᱚᱱᱮ ᱚᱱᱟ ᱫᱷᱚᱨᱟᱣ ᱫᱚ ᱟᱵᱮᱱ ᱛᱤᱱᱟᱹᱜ ᱴᱟᱜ ᱩᱪᱤᱛ ᱵᱮᱱ ᱢᱚᱱᱮᱭᱟ ᱥᱮ ᱵᱮ ᱩᱪᱤᱛ ᱵᱮᱱ ᱢᱚᱱᱮᱭᱟ ᱠᱟᱹᱴᱤᱡ ᱱᱚᱜᱼᱚ ᱱᱟᱣᱟ ᱵᱟᱨᱮ ᱛᱮ ᱞᱟᱹᱭᱟᱜ ᱵᱮᱱ
ᱢᱮᱱᱠᱷᱟᱱ ᱱᱤᱭᱟᱹ ᱫᱚ ᱤᱧᱤᱧ ᱢᱚᱱᱮᱭᱟ ᱦᱮᱸ ᱢᱮᱱᱠᱷᱟᱱ ᱟᱵᱚᱨᱮᱱ ᱡᱟᱦᱟᱸᱟᱢ ᱞᱟᱹᱭ ᱠᱮᱜᱼᱟ ᱡᱮ ᱟᱭᱳᱵᱟ ᱵᱟᱵᱟ ᱛᱟᱠᱚ ᱠᱚ ᱫᱷᱚᱨᱟᱣᱫᱟ ᱱᱤᱭᱟᱹ ᱫᱚ ᱵᱟᱠᱚ ᱫᱷᱚᱨᱟᱣᱫᱟ ᱩᱱᱠᱩ ᱫᱚ ᱛᱤᱥ ᱨᱮᱦᱚᱸ ᱦᱮᱸ ᱱᱮᱧ ᱦᱚᱸ ᱵᱟᱹᱧ ᱤᱭᱟᱜᱼᱟ᱾ ᱪᱮᱫᱟᱜ ᱥᱮ ᱱᱤᱭᱟᱹ ᱫᱚ ᱱᱩᱝᱠᱩ ᱠᱚ ᱫᱷᱚᱨᱟ ᱫᱚ ᱡᱟᱦᱟᱸᱭ ᱫᱚ ᱚᱱᱟ ᱠᱚᱨᱮ ᱡᱟᱦᱟᱸᱭ ᱠᱚ ᱦᱟᱺᱰᱤ ᱧᱩ ᱛᱮᱠᱚ ᱵᱳᱚᱞ ᱛᱦᱮᱞ ᱵᱟᱲᱟ ᱠᱚᱜᱼᱟ ᱚᱱᱠᱟᱱ ᱠᱚᱠᱚ ᱫᱷᱚᱨᱟᱣ ᱮᱫᱟ ᱡᱟᱦᱟᱸ ᱫᱚ ᱮᱴᱟᱜ ᱠᱷᱚᱱ ᱠᱚ ᱫᱷᱚᱨᱟᱣ ᱟᱫᱟ᱾ ᱡᱟᱦᱟᱸ ᱫᱚ ᱡᱟᱦᱟᱸᱭ ᱟᱵᱚ ᱵᱤᱨ ᱚᱱᱮ ᱟᱵᱚ ᱫᱚ ᱡᱮᱢᱚᱱ ᱢᱮᱱᱟᱜ ᱠᱟᱜ ᱵᱚᱱᱟ ᱵᱤᱨ ᱫᱷᱟᱨᱮ ᱨᱮ ᱚᱲᱟᱜ ᱛᱟᱵᱚᱱ ᱢᱮᱱᱠᱷᱟᱱ ᱟᱵᱚ ᱫᱚ ᱛᱤᱥ ᱨᱮᱦᱚ ᱵᱤᱨ ᱨᱮᱫᱚ ᱥᱮᱸᱜᱮᱞ ᱫᱚ ᱵᱟᱵᱚᱱ ᱫᱷᱚᱨᱟᱣ ᱜᱮᱭᱟ ᱟᱨ ᱵᱟᱠᱚ ᱫᱷᱚᱨᱟᱣ ᱠᱟᱫᱟ ᱱᱤᱛ ᱦᱟᱹᱵᱤᱡ ᱛᱮ᱾ ᱪᱮᱫᱟᱜ ᱥᱮ ᱪᱮᱫᱟᱜ ᱥᱮ ᱱᱤᱭᱟᱹ ᱫᱚ ᱩᱱᱤ ᱩᱯᱚᱨ ᱚᱱᱟ ᱩᱯᱚᱨ ᱱᱤᱨᱵᱷᱚᱨ ᱠᱟᱛᱮ ᱪᱟᱞᱟᱜ ᱚᱱᱟᱛᱮ ᱚᱰᱮ ᱫᱚ ᱚᱱᱟ ᱫᱚ ᱵᱟᱭ ᱫᱷᱚᱨᱟᱣᱟᱜ ᱜᱮᱭᱟ ᱥᱮ ᱟᱭᱟᱜ ᱡᱚᱢ ᱛᱷᱟᱹᱨᱤ ᱫᱚ ᱪᱤᱠᱠᱟᱛᱮᱭ ᱵᱟᱹᱲᱤᱡ ᱛᱟᱭᱟ ᱞᱟᱹᱭ ᱢᱮᱥᱮ
ᱦᱳᱭ ᱜᱚᱝᱠᱮ
ᱟᱫᱚ ᱱᱤᱭᱟᱹ ᱫᱚ ᱤᱧ ᱫᱧ ᱧᱮᱞ ᱠᱮᱫᱼᱟ ᱟᱹᱨᱠᱤ ᱟᱞᱮ ᱫᱚ ᱵᱤᱨ ᱫᱷᱟᱨᱮ ᱚᱲᱟᱜ ᱜᱮᱛᱟᱞᱮᱭᱟ ᱢᱮᱱᱠᱷᱟᱱ ᱱᱤᱛ ᱦᱟᱹᱵᱤᱡ ᱛᱮ ᱵᱟᱝ ᱱᱚᱝᱠᱟ ᱫᱚ ᱵᱟᱝ ᱜᱷᱚᱴᱟᱣ ᱠᱟᱱᱟ ᱥᱩᱫᱩ ᱵᱟᱦᱨᱮ ᱠᱷᱚᱡ ᱠᱚ ᱦᱮᱡ ᱡᱟᱦᱟᱸᱭ ᱦᱟᱺᱰᱤ ᱧᱩ ᱦᱚᱲ ᱠᱚ ᱦᱮᱡ ᱮᱱᱟ ᱩᱱᱩᱠᱩ ᱵᱟᱥ ᱚᱱ ᱛᱮ ᱨᱮᱜᱮ ᱡᱟᱜᱮ ᱯᱟᱞᱦᱟᱣ ᱛᱚᱠᱷᱚᱱ ᱫᱚ ᱧᱩᱨᱩ ᱠᱚᱜᱼᱟ ᱛᱚ ᱟᱹᱰᱤ ᱫᱟᱹᱨ ᱜᱮ ᱟᱫᱚ ᱚᱱᱟ ᱯᱟᱞᱦᱟᱣ ᱨᱮ ᱥᱮᱸᱜᱮᱞ ᱠᱚ ᱫᱷᱚᱨᱟᱣᱟᱜ ᱜᱮ ᱟᱫᱚ ᱜᱚᱴᱟ ᱨᱟᱯᱟᱜ ᱪᱟᱵᱟᱜᱼᱟ᱾
ᱦᱳᱭ ᱜᱚᱝᱠᱮ ᱟᱫᱚ ᱚᱱᱟ ᱜᱮᱞᱤᱧ ᱢᱮᱱᱟ ᱱᱚᱜᱼᱚ ᱱᱟᱣᱟ ᱵᱤᱨ ᱵᱤᱨ ᱵᱩᱨᱩ ᱫᱷᱚᱨᱟᱣ ᱠᱟᱛᱮᱫ ᱟᱹᱰᱤ ᱟᱭᱢᱟ ᱟᱹᱰᱤ ᱟᱭᱢᱟ ᱵᱷᱩᱞ ᱵᱚᱱ ᱠᱟᱹᱢᱤᱭᱮᱫᱟ ᱠᱟᱨᱚᱱ
ᱵᱤᱨ ᱵᱩᱨᱩ ᱨᱮᱱ ᱟᱹᱰᱤ ᱟᱭᱢᱟ ᱜᱮ ᱡᱤᱵᱽᱡᱤᱭᱟᱹᱞᱤ ᱥᱮ ᱪᱮᱬᱮ ᱪᱩᱯᱲᱤ ᱠᱚ ᱢᱮᱱᱟᱜ ᱠᱚᱣᱟ ᱩᱱᱠᱩ ᱠᱚ ᱟᱵᱚ ᱱᱟᱹᱭ ᱛᱮ ᱱᱟᱯᱟᱭ ᱛᱮᱵᱚᱱ ᱛᱟᱦᱮ ᱦᱚᱪᱚᱣᱟ ᱠᱚ ᱨᱤᱠᱟᱹᱭ ᱢᱟ ᱥᱮ ᱪᱮᱫ
ᱦᱮᱸ ᱩᱱᱠᱩ ᱠᱚ ᱫᱚᱦᱚ ᱠᱚ ᱦᱩᱭᱩᱜ ᱛᱟᱵᱚᱱᱟ ᱥᱟᱶᱛᱮ ᱫᱟᱨᱮ ᱱᱟᱹᱲᱤ ᱦᱚᱸ ᱛᱟᱦᱮᱱᱟ ᱢᱚᱡᱽ ᱜᱮ ᱦᱟᱹᱨᱭᱟᱹᱲ ᱜᱤ
ᱴᱷᱤᱠ ᱟᱫᱚ ᱚᱱᱟ ᱛᱮᱞᱤᱧ ᱢᱮᱱᱟ ᱵᱤᱨ ᱵᱩᱨᱩ ᱨᱮᱱ ᱡᱤᱵᱽᱡᱤᱭᱟᱹᱞᱤ ᱦᱚᱸ ᱩᱱᱠᱩᱣᱟᱜ ᱢᱤᱫᱴᱤᱡ ᱵᱟᱥᱟ ᱰᱮᱨᱟ ᱫᱚ ᱚᱱᱟ ᱵᱤᱨ ᱵᱩᱨᱩ ᱫᱟᱨᱮ ᱱᱟᱲᱤ ᱜᱮ ᱥᱮ ᱪᱮᱫ ᱵᱤᱱ ᱞᱟᱹᱭᱟ᱾
ᱦᱮᱸ ᱚᱱᱟᱜᱮ ᱠᱟᱱᱟ᱾ ᱤᱱᱟᱹ ᱥᱟᱶᱛᱮ ᱟᱵᱚ ᱵᱤᱨ ᱵᱩᱨᱩ ᱠᱷᱚᱱ ᱦᱚᱸ ᱟᱹᱰᱤ ᱜᱟᱱ ᱟᱨᱠᱤ ᱨᱟᱱ ᱢᱩᱨᱜᱟᱹᱱ ᱵᱚᱱ ᱧᱟᱢ ᱫᱟᱲᱮᱭᱟᱜᱼᱟ᱾ ᱟᱨ ᱚᱱᱟ ᱠᱚᱫᱚ ᱥᱮᱸᱜᱮᱞ ᱡᱩᱫᱤᱢ ᱫᱷᱚ ᱠᱚᱨᱟᱼᱟ ᱵᱚᱪᱷᱚᱨ ᱵᱚᱪᱷᱚᱨ ᱵᱟᱝ ᱛᱟᱦᱚᱞᱮ ᱫᱚ ᱚᱱᱟ ᱤᱭᱟᱹ ᱫᱚ ᱥᱮᱸᱜᱮᱞ ᱛᱮ ᱟᱨᱠᱤ ᱚᱱᱟ ᱤᱭᱟᱹ ᱫᱚ ᱨᱟᱱ ᱢᱩᱨᱜᱟᱹᱱ ᱫᱚ ᱡᱚᱛᱚ ᱟᱫᱚᱜ ᱠᱟᱱᱟ᱾
ᱢᱮᱱ ᱞᱮᱠᱷᱟᱱ ᱫᱚ ᱢᱮᱱ ᱞᱮᱠᱷᱟᱱ ᱫᱚ ᱥᱮᱫᱟᱭ ᱦᱟᱯᱲᱟᱢ ᱠᱚᱫᱚ ᱱᱟᱦᱟᱜ ᱚᱱᱟ ᱵᱤᱨ ᱵᱩᱨᱩ ᱨᱮᱱᱟᱜ ᱫᱟᱨᱮ ᱱᱟᱹᱲᱤ ᱚᱱᱟ ᱱᱟᱨᱟ ᱨᱮᱦᱮᱫ ᱠᱚᱛᱮ ᱜᱮ ᱱᱟᱦᱟᱜ ᱟᱠᱚᱣᱟᱜ ᱡᱤᱵᱚᱱ ᱡᱟᱯᱚᱱ ᱱᱟᱭ ᱛᱮ ᱱᱟᱯᱟᱭ ᱛᱮᱠᱚ ᱠᱷᱟᱸᱰᱟᱣ ᱞᱮᱫᱟ᱾
ᱦᱩᱸ ᱠᱷᱟᱸᱰᱟᱣ ᱞᱮᱫ ᱜᱮᱭᱟ ᱠᱚ ᱡᱚᱛᱚ ᱨᱚᱠᱚᱢᱟᱜ ᱨᱟᱱ ᱧᱟᱢᱚᱜ ᱠᱟᱱᱟ ᱵᱤᱨ ᱨᱮ ᱥᱮ ᱥᱟᱶᱛᱮ ᱡᱚᱢᱟᱜ ᱦᱚᱸ ᱧᱟᱢᱚᱜ ᱠᱟᱱᱟ᱾ ᱱᱚᱜᱼᱚᱭ ᱡᱮᱢᱚᱱ ᱱᱤᱛᱚᱜ ᱛᱤᱦᱤᱧ ᱜᱟᱯᱟ ᱫᱚᱢ ᱵᱟᱲᱟᱭᱟ ᱡᱮ ᱛᱮᱦᱮᱧ ᱫᱚ ᱫᱟᱜ ᱫᱤᱱ ᱠᱟᱱᱟ᱾ ᱫᱟᱜ ᱫᱤᱱ ᱫᱚ ᱱᱚᱜᱼᱚᱭ ᱡᱩᱫᱤ ᱥᱮᱸᱜᱮᱞ ᱡᱩᱫᱤ ᱵᱟᱠᱚ ᱫᱷᱚᱨᱟᱣᱟ ᱵᱤᱨ ᱨᱮ ᱟᱨ ᱱᱚᱣᱟ ᱯᱟᱞᱦᱟ ᱥᱮᱭᱟ ᱠᱟᱛᱮᱫ ᱛᱤᱱᱟᱹᱜ ᱜᱟᱱ ᱯᱩᱴᱠᱟᱹ ᱠᱚ ᱡᱟᱱᱟᱢᱚᱜᱼᱟ ᱟᱹᱰᱤ ᱥᱟᱸᱜᱮ ᱯᱩᱴᱠᱟᱹ ᱡᱟᱱᱟᱢᱚᱜᱼᱟ ᱥᱟᱶᱛᱮ ᱩᱫ ᱠᱚ ᱡᱟᱱᱟᱢᱚᱜᱼᱟ ᱱᱟᱱᱟ ᱦᱩᱱᱟᱹᱨ ᱩᱫ ᱡᱟᱱᱟᱢᱚᱜᱼᱟ ᱚᱱᱟ ᱡᱚᱢ ᱠᱟᱛᱮᱫ ᱦᱚᱲ ᱠᱚ ᱟᱠᱚᱣᱟᱜ ᱢᱟᱱᱮ ᱥᱚᱝᱥᱟᱨ ᱠᱚ ᱪᱟᱞᱟᱣ ᱛᱟᱠᱚᱣᱟ᱾
ᱦᱮᱸ ᱜᱚᱢᱠᱮ ᱚᱱᱠᱟᱜ ᱜᱮ ᱟᱵᱚ ᱡᱟᱛᱮ ᱥᱟᱱᱟᱢ ᱢᱟᱹᱱᱢᱤ ᱵᱚᱱ ᱪᱮᱥᱴᱟᱭ ᱢᱟ ᱱᱩᱠᱩ ᱵᱤᱨ ᱵᱩᱨᱩ ᱨᱮᱱ ᱡᱤᱵᱽ ᱡᱤᱭᱟᱹᱞᱤ ᱥᱮᱸᱜᱮᱞ ᱥᱮ ᱚᱱᱠᱟᱱᱟᱜ ᱵᱟᱹᱲᱤᱡ ᱡᱤᱱᱤᱥ ᱥᱮ ᱵᱟᱹᱲᱤᱡ ᱚᱨᱥᱚᱝ ᱟᱞᱚᱵᱚᱱ ᱮᱢᱟᱜ ᱢᱟ ᱵᱤᱨ ᱵᱩᱨᱩ ᱛᱟᱞᱟᱨᱮ ᱥᱮ ᱪᱮᱫ ᱵᱮᱱ ᱞᱟᱹᱭᱟ᱾
ᱦᱮᱸ ᱱᱤᱭᱟᱹ ᱫᱚ ᱮᱠᱟᱞ ᱛᱮᱜᱮ ᱞᱟᱹᱠᱛᱤ ᱠᱟᱱ ᱛᱟᱵᱚᱱᱟ᱾
ᱦᱮᱸ ᱡᱟᱦᱟᱸ ᱛᱤᱱᱟᱹᱜ ᱡᱤᱵᱽ ᱡᱤᱭᱟᱹᱞᱤ ᱢᱮᱱᱟᱜ ᱠᱚ ᱥᱮᱸᱜᱮᱞ ᱫᱷᱚᱨᱟᱣ ᱞᱮᱠᱷᱟᱱ ᱟᱵᱚ ᱢᱟᱹᱱᱢᱤ ᱡᱩᱫᱤ ᱟᱵᱚ ᱱᱚᱣᱟ ᱫᱤᱥᱚᱢ ᱥᱮ ᱟᱹᱛᱩ ᱛᱟᱞᱟᱨᱮ ᱡᱩᱫᱤ ᱚᱱᱠᱟᱱᱟᱜ ᱢᱤᱫᱴᱤᱡ ᱮᱴᱠᱮᱴᱚᱬᱮ ᱦᱩᱭᱩᱜᱼᱟ ᱟᱵᱚ ᱚᱠᱟ ᱥᱮᱫ ᱵᱚᱱ ᱪᱟᱞᱟᱜᱼᱟ ᱚᱱᱠᱩ ᱜᱮ ᱩᱱᱠᱩ ᱦᱚᱸ ᱦᱚ ᱵᱤᱨ ᱵᱩᱨᱩ ᱨᱮᱱ ᱢᱟᱹᱱᱢᱤ ᱠᱟᱱᱟ ᱵᱤᱨ ᱵᱤᱨ ᱵᱩᱨᱩ ᱜᱮ ᱩᱱᱠᱩᱣᱟᱜ ᱚᱲᱟᱜ ᱛᱟᱠᱚ ᱥᱮ ᱚᱱᱟ ᱵᱤᱨ ᱫᱟᱨᱮ ᱱᱟᱹᱲᱤ ᱜᱮ ᱩᱱᱠᱩᱣᱟᱜ ᱮ ᱫᱟᱬᱟᱱ ᱦᱚᱨ ᱛᱟᱠᱚ᱾
ᱡᱚᱛᱚ ᱞᱮᱠᱟᱱᱟᱜ ᱜᱮ ᱚᱱᱟ ᱠᱟᱱ ᱛᱟᱠᱚᱣᱟ ᱩᱱᱠᱩᱣᱟᱜ ᱫᱚ,
ᱟᱨ ᱛᱟᱪᱷᱟᱲᱟ ᱜᱚᱝᱠᱮ ᱧᱮᱞ ᱞᱮᱠᱷᱟᱱ ᱵᱤᱨ ᱵᱩᱨᱩ ᱠᱷᱚᱱᱟᱜ ᱫᱚ ᱟᱹᱰᱤ ᱟᱭᱢᱟ ᱟᱭᱢᱟ ᱡᱚᱼ ᱵᱤᱞᱤ ᱦᱚᱸ ᱧᱟᱢᱚᱜ ᱜᱮᱭᱟ ᱦᱮᱸ ᱥᱮ ᱵᱟᱝ
ᱦᱮᱸ ᱧᱟᱢᱚᱜ ᱜᱮᱭᱟ ᱟᱹᱰᱤᱜᱟᱱ ᱡᱚ ᱵᱤᱞᱤ ᱧᱟᱢᱚᱜ ᱠᱟᱱᱟ
ᱦᱳᱭ ᱡᱚ ᱵᱤᱞᱤ ᱥᱟᱞᱟᱜ ᱛᱮ ᱟᱹᱰᱤ ᱟᱭᱢᱟ ᱟᱭᱢᱟ, ᱚᱱᱠᱟᱱᱟᱜ ᱩᱛᱩ ᱞᱮᱠᱟᱱᱟᱜ ᱡᱤᱱᱤᱥ ᱦᱚᱸ ᱧᱟᱢᱚᱜ ᱜᱮᱭᱟ ᱦᱮᱸ ᱟᱫᱚ, ᱡᱟᱜᱮ ᱜᱚᱝᱠᱮ ᱦᱳᱭᱛᱳ ᱥᱮᱫᱟᱭ ᱦᱟᱯᱲᱟᱢ ᱠᱚᱫᱚ ᱱᱟᱦᱟᱜ ᱟᱵᱚ ᱠᱷᱚᱱ ᱫᱚ ᱟᱹᱰᱤ ᱟᱹᱰᱤ ᱟᱭᱢᱟ ᱟᱭᱢᱟ ᱫᱤᱱ ᱠᱚᱴᱮᱠᱥᱤᱱ ᱞᱮᱫᱼᱟ ᱱᱚᱣᱟ ᱵᱤᱨ ᱵᱩᱨᱩ ᱨᱮᱱᱟᱜ ᱮ ᱡᱚ ᱵᱤᱞᱤ ᱡᱚᱢᱛᱮ ᱥᱮ ᱠᱟᱱᱟᱜ ᱢᱤᱫᱴᱤᱡ ᱮ ᱛᱟᱦᱮᱸ ᱠᱟᱱ ᱛᱟᱠᱚ ᱠᱚ ᱨᱟᱱ ᱢᱩᱨᱜᱟᱹᱱ ᱦᱮᱸ ᱚᱱᱟ ᱠᱚ ᱱᱮᱛᱟᱨ ᱫᱚ ᱜᱚᱝᱠᱮ ᱚᱱᱠᱟ ᱫᱚ ᱡᱟᱠᱜᱮ ᱱᱮᱛᱟᱨ ᱫᱚ ᱟᱭᱢᱟ ᱟᱭᱢᱟ ᱥᱩ ᱥᱩᱵᱤᱫᱷᱟ ᱚᱰᱩᱠ ᱟᱠᱟᱱᱛᱮ ᱵᱤᱨ ᱵᱩᱨᱩ ᱨᱮᱱᱟᱜ ᱨᱟᱱ ᱠᱚᱫᱚ ᱱᱟᱦᱟᱜ ᱵᱚᱱ ᱦᱤᱲᱧ ᱪᱟᱵᱟᱭᱮᱫ ᱜᱮᱭᱟ,
ᱦᱩᱸ ᱢᱮᱱᱠᱷᱟᱱ ᱫᱚ ᱵᱤᱨ ᱵᱩᱨᱩ ᱨᱮᱭᱟᱜ ᱜᱮ ᱨᱟᱱ ᱫᱚ ᱟᱥᱚᱞ ᱨᱟᱱ ᱠᱟᱱᱟ ᱵᱤᱨ ᱵᱩᱨᱩ ᱨᱟᱱ ᱛᱮ ᱛᱤᱥ ᱨᱮᱦᱚᱸ ᱵᱟᱭ ᱮᱲᱮᱣᱟ ᱟᱨ ᱱᱤᱭᱟᱹ ᱠᱚ ᱨᱟᱱ ᱫᱚᱭ ᱮᱲᱮ ᱢᱮᱭᱟ ᱢᱮᱱᱠᱷᱟᱱ ᱚᱱᱟ ᱫᱚ ᱛᱤᱥ ᱨᱮᱦ ᱦᱚᱸ ᱵᱟᱝᱜᱮ ᱮᱲᱮᱟᱭ ᱤᱧ ᱫᱚ ᱱᱤᱛ ᱦᱟᱹᱵᱤᱡ ᱛᱮ ᱟᱨᱠᱤ ᱚᱱᱠᱟᱱᱟᱜ ᱨᱟᱱ ᱠᱚ ᱵᱮᱵᱚᱦᱟᱨ ᱦᱩᱭᱩᱜ ᱠᱟᱱᱟ ᱫᱟᱨᱮ ᱱᱟᱹᱲᱤ ᱨᱟᱱ ᱠᱚ ᱦᱮᱸ
ᱦᱮᱸ
ᱢᱮᱱᱠᱷᱟᱱ ᱜᱮᱛᱚ ᱵᱟᱭ ᱮᱲᱮᱛᱮ ᱟᱨᱠᱤ ᱫᱟᱨᱮ ᱱᱟᱹᱲᱤ ᱫᱚ ᱚᱱᱟᱛᱮᱧ ᱯᱟᱹᱛᱭᱟᱹᱣ ᱫᱚᱦᱚ ᱠᱟᱜᱼᱟ ᱱᱤᱛᱦᱚ
ᱦᱳᱭ ᱜᱚᱝᱠᱮ ᱱᱚᱣᱟ ᱵᱤᱨ ᱵᱩᱨᱩ ᱫᱚ ᱱᱤᱛᱳ ᱯᱳᱭᱞᱳ ᱨᱮᱞᱤᱧ ᱞᱟᱹᱭ ᱠᱮᱫᱟ ᱟᱵᱚᱣᱟᱜ ᱚᱱᱛᱚᱨ ᱡᱤᱣᱤ ᱥᱟᱞᱟᱜ ᱢᱮᱥᱟ ᱢᱮᱱᱟᱜ ᱛᱮ ᱵᱤᱨᱵᱩᱨᱩ ᱱᱤᱛ ᱦᱟᱹᱵᱤᱡ ᱛᱮ ᱟᱵᱚ ᱵᱚᱱ ᱨᱚᱯ ᱨᱚᱯᱷᱟ ᱫᱚᱯᱷᱟ ᱠᱟᱛᱮᱫ ᱵᱚᱱ ᱫᱚᱦᱚ ᱠᱟᱫᱟ ᱥᱮ ᱚᱱᱠ ᱜᱮ ᱟᱨᱚ ᱛᱟᱜᱲᱟᱧᱚᱜ ᱧᱚᱜ ᱨᱚᱯᱷᱟ ᱫᱚᱯᱷᱟ ᱠᱟᱛᱮ ᱫᱚᱦᱚ ᱨᱮᱱᱟᱜ ᱵᱚᱱ ᱨᱤᱠ ᱭᱟ ᱥᱮ ᱪᱮᱫ? ᱵᱮᱱ ᱞᱟᱹᱭᱟ ᱾
ᱦᱮᱸ ᱦᱮᱸ ᱦᱮᱸ ᱢᱚᱸᱡᱽ ᱛᱮ ᱱᱟᱯᱟᱭ ᱛᱮ ᱫᱚᱦᱚ ᱫᱚᱨᱠᱟᱨ ᱠᱟᱱ ᱛᱟᱵᱚᱱᱟ ᱾
ᱦᱮᱸ ᱟᱻ ᱡᱮᱢᱚᱱ, ᱟᱸᱦ ᱦᱩᱭᱩᱜ ᱠᱟᱱᱟ ᱟᱭᱢᱟ ᱟᱭᱢᱟ ᱡᱚ ᱵᱤᱞᱤ ᱫᱚ ᱱᱟᱦᱟᱜ ᱵᱟᱡᱟᱨ ᱥᱚᱦᱚᱨ ᱨᱮ ᱱᱟᱦᱟᱜ ᱢᱟᱥ ᱫᱩ ᱢᱟᱥ ᱠᱟᱛᱮᱫ ᱱᱟᱦᱟᱜ ᱢᱮᱱᱟᱜ ᱟᱠᱟᱫᱼᱟ ᱦᱮᱸ ᱥᱮ᱾ ᱚᱱᱟ ᱠᱚ ᱱᱟᱦᱟᱜ ᱵᱟᱝ ᱪᱤᱠᱟᱹᱜᱼᱟ ᱢᱮᱱᱫᱚ ᱱᱚᱣᱟ ᱟᱵᱚ ᱫᱚ ᱥᱟᱱᱟᱢ ᱢᱟᱹᱱᱢᱤ ᱵᱚᱱ ᱵᱟᱲᱟᱭᱟ ᱡᱮ ᱵᱟᱝ ᱦᱮᱸᱦ, ᱢᱤᱫᱴᱤᱡ ᱡᱚ ᱵᱤᱞᱤ ᱫᱚ ᱱᱟᱦᱟᱸᱜ ᱵᱤᱞᱤ ᱞᱮᱱᱠᱷᱟᱱ ᱯᱮ ᱛᱷᱮᱠᱮ ᱯᱩᱱ ᱫᱤᱱ ᱱᱟᱯᱟᱭ ᱛᱟᱦᱮᱱᱟ ᱚᱱᱟ ᱵᱟᱫᱽ ᱨᱮᱫᱚ ᱦᱟᱜ ᱡᱟᱠ ᱜᱮ ᱥᱮᱭᱟᱜ ᱟ ᱥᱮ ᱵᱟᱹᱲᱤᱡᱚᱜᱼᱟ ᱦᱮᱸ ᱥᱮ ᱢᱮᱱᱠᱷᱟᱱ ᱜᱚᱝᱠᱮ ᱩᱱᱠᱩ ᱫᱚ ᱚᱱᱮ ᱢᱤᱫᱴᱤᱡ ᱠᱮᱢᱤᱠᱮᱞ ᱫᱟᱨᱟᱡᱽ ᱛᱮ ᱦᱟᱸᱜ ᱟᱹᱰᱤ ᱫᱤᱱ ᱦᱟᱸᱜ ᱵᱮᱥ ᱠᱚ ᱫᱚᱦᱚᱭᱮᱫ ᱟᱨ ᱚᱱᱟ ᱵᱚᱱ ᱡᱚᱢᱮᱫᱼᱟ ᱢᱮᱱᱠᱷᱟᱱ ᱚᱱᱟ ᱫᱚ ᱟᱵᱚᱣᱟᱜ ᱟᱵᱚᱣᱟᱜ ᱱᱚᱣᱟ ᱚᱱᱛᱚᱨ ᱵᱷᱤᱛᱤᱨ ᱨᱮ ᱢᱤᱫᱴᱤᱡ ᱮᱴᱠᱮᱴᱚᱬᱮ ᱥᱨᱤᱥᱴᱤᱜ ᱠᱟᱱᱟ ᱢᱮᱱᱫᱚ ᱚᱱᱠᱟᱱᱟᱜ ᱨᱳᱜᱽ ᱟᱡᱟᱨ ᱮᱸ ᱥᱨᱤᱥᱴᱤᱜ ᱠᱟᱱ ᱛᱟᱵᱚᱱᱟ ᱾ ᱦᱮᱸ
ᱦᱮᱸ
ᱟᱨ ᱡᱟᱦᱟᱸ ᱛᱤᱱᱟᱹᱜ ᱟᱹᱞᱤᱧᱟᱜ ᱵᱩᱡᱽ ᱨᱮ ᱡᱟᱦᱟᱸ ᱛᱤᱱᱟᱹᱜ ᱜᱮ ᱟᱵᱚ ᱡᱚ ᱵᱤᱞᱤ ᱡᱚᱢ ᱨᱮᱱᱟᱜ ᱢᱮᱱᱟᱜ ᱠᱷᱟᱱ ᱫᱚ ᱵᱤ ᱵᱤᱨ ᱵᱩᱨᱩ ᱥᱮ ᱚᱲᱟᱜ ᱰᱤᱺᱬᱟᱹ ᱨᱮᱱᱟᱜ ᱡᱚ ᱵᱤᱞᱤ ᱜᱮᱵᱚᱱ ᱡᱚᱢᱟ ᱥᱮ ᱪᱮᱫ ᱵᱮᱱ ᱞᱟᱹᱭᱟ?
ᱦᱮᱸ ᱦᱮᱸ ᱚᱱᱟ ᱜᱮᱛᱚ ᱚᱱᱟᱫᱚ ᱚᱱᱟ ᱫᱚ ᱤᱭᱟᱹ ᱵᱚᱱ ᱧᱟᱢ ᱮᱫᱟ ᱢᱚᱸᱥᱽ ᱛᱮ ᱪᱮᱫ ᱜᱮ ᱞᱟᱜᱟᱣ ᱵᱟᱹᱱᱩᱜ ᱟᱠᱟᱫᱟ᱾ ᱡᱟᱦᱟᱱᱟᱜ ᱠᱮᱢᱤᱠᱮᱞ ᱠᱚ,
ᱦᱳᱭ ᱫᱚ ᱜᱚᱝᱠᱮ ᱟᱹᱞᱤᱧ ᱫᱚ ᱚᱱᱟ ᱜᱮᱞᱤᱧ ᱞᱟᱹᱭᱟ ᱟᱸᱦ ᱡᱟᱛᱮ, ᱥᱟᱱᱟᱢ ᱚᱲᱟᱜ ᱨᱮ ᱡᱚ ᱵᱤᱞᱤ ᱫᱟᱨᱮ ᱦᱚᱪᱚ ᱨᱮᱭᱟᱜ ᱵᱚᱱ ᱪᱮᱥᱴᱟᱭ ᱢᱟ᱾ ᱫᱟᱨᱮ ᱠᱟᱛᱮᱫ ᱚᱱᱟ ᱜᱮᱵᱚᱱ ᱡᱚᱢ ᱢᱟ ᱠᱟᱨᱚᱱ ᱥᱚᱫᱚᱨ ᱵᱟᱡᱟᱨ ᱨᱮᱱᱟᱜ ᱠᱤᱨᱤᱧ ᱟᱹᱠᱷᱨᱤᱧ ᱮᱦ ᱩᱞ ᱥᱮ ᱚᱱᱠᱟᱱᱟᱜ ᱛᱮᱭᱟᱨᱟ ᱚᱱᱟ ᱠᱚᱫᱚ ᱡᱟᱛᱮ ᱟᱞᱚᱵᱚᱱ ᱡᱚᱢ ᱢᱟ ᱾
ᱦᱮᱸ ᱚᱱᱟ ᱡᱚᱢᱮᱫ ᱠᱟᱱ ᱛᱮᱜᱮ ᱛᱚ ᱟᱹᱰᱤ ᱨᱚᱠᱚᱢ ᱟᱡᱟᱨ ᱦᱮᱜ ᱧᱟᱢᱚᱜ ᱠᱟᱱᱟ ᱟᱨᱠᱤ ᱞᱟᱜᱟᱜ ᱠᱟᱱᱟ ᱾
ᱤᱱᱟᱹᱠᱷᱟᱱ ᱟᱵᱚᱣᱟᱜ ᱢᱮᱱᱫᱚ ᱟᱵᱚᱣᱟᱜ ᱦᱚᱲᱢᱚ ᱡᱤᱣᱤ ᱱᱟᱹᱭ ᱜᱮ ᱱᱟᱯᱟᱭ ᱜᱮ ᱛᱟᱦᱮᱱᱟ ᱾
ᱦᱮᱸ ᱱᱤᱡᱮᱛᱮ ᱟᱯᱱᱟᱨ ᱛᱮ ᱡᱟᱦᱟᱸ ᱵᱚᱱ ᱫᱟᱨᱮ ᱨᱚᱦᱚᱭ ᱮᱫ ᱛᱮᱵᱚᱱ ᱡᱚᱢᱟ ᱚᱱᱟ ᱫᱚ ᱢᱚᱸᱡᱽ ᱛᱮᱵᱚ ᱛᱟᱦᱮᱱ
ᱢᱮᱱᱫᱚ ᱜᱚᱝᱠᱮ ᱟᱯᱮ ᱟᱯᱮᱭᱟᱜ ᱵᱤᱨ ᱵᱩᱨᱩ ᱨᱮᱫᱚ ᱱᱟᱦᱟᱜ ᱩᱫ ᱠᱚᱫᱚ ᱮᱢᱚᱱᱚᱜ ᱠᱟᱱᱟ ᱪᱮ ᱵᱟᱝᱼᱟ?
ᱦᱮᱸ ᱟᱹᱰᱤ ᱡᱳᱨ ᱜᱮ ᱚᱢᱚᱱᱚᱜ ᱠᱟᱱᱟ ᱱᱤᱛᱚᱜ ᱫᱚ ᱥᱟᱹᱨᱫᱤ ᱟᱠᱟᱱᱟ ᱾
ᱟᱪᱪᱷᱟ ᱟᱪᱪᱷᱟ ᱢᱮᱱᱫᱚ ᱜᱚᱝᱠᱮ ᱟᱞᱮ ᱵᱤᱨ ᱵᱩᱨᱩ ᱨᱮᱢᱟ ᱦᱟᱱᱟ ᱚᱱᱮ ᱚᱱᱟ ᱡᱮᱞᱮᱧ ᱡᱮᱞᱮᱧ ᱯᱩᱸᱰ ᱜᱮ ᱥᱟᱥᱟᱝ ᱜᱮ ᱢᱮᱱᱫᱚ ᱛᱚᱨᱚᱢᱟᱲ ᱥᱮ ᱪᱮᱫ ᱠᱚ ᱢᱮᱛᱟᱜ ᱠᱟᱱᱟ ᱞᱮᱸᱡᱮᱨ ᱜᱮ ᱚᱱᱮ ᱚᱱᱟ ᱠᱚ ᱮᱢᱚᱱᱚᱜ ᱠᱟᱱᱟ ᱾
ᱚᱸᱦ ᱢᱤᱫ ᱨᱚᱠᱚᱢ ᱛᱚᱨᱢᱟᱲ ᱩᱫ ᱢᱮᱱᱟᱜᱼᱟ, ᱚᱱᱟ ᱫᱚ ᱯᱩᱸᱰ ᱜᱮᱭᱟ ᱟᱹᱰᱤ ᱞᱟᱹᱴᱩ ᱞᱟᱹᱴᱩ ᱜᱮᱭᱟ ᱾ ᱛᱟᱨᱯᱚᱨ ᱥᱟᱥᱟᱝ ᱩᱞ ᱢᱮᱱᱟᱜᱼᱟ ᱥᱟᱥᱟᱝ, ᱥᱟᱝ ᱩᱫ ᱢᱮᱱᱟᱜᱼᱟ ᱥᱤᱢ ᱩᱫ ᱢᱮᱱᱟᱜᱼᱟ ᱚᱴᱮᱡ ᱩᱫ ᱢᱮᱱᱟᱜᱼᱟ ᱾
ᱦᱳᱭ ᱜᱚᱝᱠᱮ᱾
ᱟᱹᱰᱤ ᱨᱚᱠᱚᱢ ᱩᱫ ᱢᱮᱱᱟᱜᱼᱟ ᱟᱨᱦᱚᱸ ᱵᱩᱞᱩᱝ ᱩᱫ ᱢᱮᱱᱟᱜᱼᱟ᱾
ᱦᱳᱭ ᱢᱮᱱᱫᱚ ᱜᱚᱝᱠᱮ ᱡᱷᱚᱛᱚ ᱠᱷᱚᱱᱟᱜ ᱫᱚ ᱥᱤᱵᱤᱞᱟ ᱥᱮ ᱪᱮᱫ ᱚᱱᱮ ᱚᱱᱟ ᱵᱷᱚᱛᱚᱲ ᱵᱷᱚᱡ ᱚᱨ ᱛᱩᱫ ᱚᱱᱮ ᱚᱱᱟ ᱩᱫ
ᱦᱮᱸ ᱦᱮᱸ ᱚᱨ ᱛᱩᱫ ᱩᱫ ᱫᱚ ᱟᱹᱰᱤ ᱜᱮ ᱥᱤᱵᱤᱞᱟ ᱢᱮᱱᱠᱷᱟᱱ ᱚᱱᱟ ᱫᱚ ᱱᱮᱛᱟᱨ ᱫᱚ ᱵᱟᱝ ᱡᱟᱱᱟᱢ ᱦᱚᱜᱼᱟ ᱚᱱᱟ ᱫᱚ ᱛᱟᱭᱚᱢ ᱛᱟᱭᱚᱢ ᱧᱚᱜ ᱮ ᱡᱟᱱᱟᱢᱚᱜᱼᱟ ᱾
ᱟᱪᱪᱷᱟ ᱟᱪᱪᱷᱟ ᱡᱟᱜᱮ ᱚᱱᱟ ᱨᱮᱱᱟᱜ ᱥᱤᱡᱟ. ᱱ ᱫᱚ ᱱᱟᱦᱟᱜ ᱵᱟᱲᱟᱭ ᱵᱟᱹᱱᱩᱜᱼᱟ ᱡᱟᱜᱮ ᱫᱚᱢᱮ ᱥᱤᱵᱤᱞ ᱛᱮ ᱱᱟᱦᱟᱜ,
ᱦᱟᱣᱮᱫ ᱛᱚᱜᱼᱟ ᱛᱚ ᱡᱚᱠᱷᱚᱱ ᱱᱤᱭᱟᱹ ᱱᱟᱜ ᱫᱟᱜ ᱡᱟᱹᱯᱩᱫ ᱯᱟᱨᱚᱢ ᱠᱟᱛᱮᱜ ᱡᱟᱦᱟᱸ ᱦᱟᱸ ᱦᱟᱣᱮᱫ ᱛᱚᱜᱼᱟ ᱦᱟᱣᱮᱫ ᱨᱤᱛᱩ ᱩᱱ ᱡᱚᱠᱷᱚᱱ ᱚᱱᱟ ᱫᱚ ᱡᱟᱱᱟᱢᱚᱜᱼᱟ᱾
ᱦᱳᱭ ᱜᱚᱝᱠᱮ ᱟᱹᱰᱤ ᱱᱟᱯᱟᱭ, ᱯᱟᱭ ᱥᱤᱵᱤᱞᱟ
ᱦᱮᱸ ᱵᱟ ᱵᱟᱠᱟᱡ ᱥᱤᱵᱤᱞᱟ, ᱚᱱᱟ ᱫᱚ ᱡᱤᱞ ᱡᱤᱞ ᱞᱮᱠᱟ ᱥᱤᱵᱤᱞᱟ ᱡᱤᱞ ᱩᱛᱩ ᱞᱮᱠᱟ ᱾
ᱦᱳᱭ ᱜᱚᱢᱠᱮ ᱚᱱᱟᱛᱮ ᱚᱱᱟ ᱫᱚ ᱦᱤᱲᱤᱧ ᱦᱚᱸ ᱵᱟᱭ ᱦᱤᱲᱤᱧᱚᱜᱼᱟ ᱾ ᱦᱮᱸ
ᱟᱨ ᱢᱤᱫ ᱴᱮᱱ ᱵᱳᱚᱛᱟᱢᱚᱱ ᱢᱮᱱᱟᱜᱼᱟ ᱵᱟᱨ ᱨᱚᱠᱚᱢ ᱢᱮᱱᱟᱜ ᱟᱠᱟᱫᱟ ᱵᱟᱱᱟᱣ ᱜᱮ ᱟᱹᱰᱤ ᱥᱤᱵᱤᱞᱟ ᱚᱱᱟ ᱠᱤᱱ ᱫᱚ
ᱟᱞᱮ ᱥᱮᱱ ᱫᱚ ᱱᱟᱦᱟᱜ ᱚᱱᱟ ᱫᱚᱠᱚ ᱢᱮᱛᱟᱜᱼᱟ ᱠᱟᱰᱷᱟᱱ ᱟᱨ ᱢᱤᱫᱴᱤᱡ ᱫᱚ ᱢᱚᱛᱟᱢ
ᱢᱚᱛᱟᱢ ᱟᱞᱮ ᱫᱚ ᱵᱚᱛᱟᱢ ᱩᱫ ᱠᱚ ᱢᱮᱛᱟᱜᱼᱟ ᱢᱤᱫᱴᱮᱱ ᱫᱚ ᱚᱨ ᱛᱩᱫ ᱩᱫ ᱟᱫᱚ ᱚᱱᱟ ᱫᱚ ᱛᱩᱜ ᱨᱮᱭᱟᱜ ᱦᱚᱸ ᱟᱵᱟᱨ ᱚᱱᱟ ᱱᱤᱭᱚᱢ ᱢᱮᱱᱟᱜ ᱠᱟᱫᱟ ᱡᱩᱫᱤ ᱪᱮᱫ ᱞᱮᱠᱟ ᱠᱟᱛᱮᱢ ᱛᱩᱫ ᱛᱟᱦᱚᱞᱮ ᱤᱱᱠᱟ ᱞᱮᱠᱟ ᱚᱸᱰᱮ ᱜᱮ ᱡᱟᱱᱟᱢᱢᱚᱜᱼ ᱟ ᱯᱚᱨᱮᱨ ᱵᱚᱪᱷᱚᱨ ᱦᱚᱸ ᱟᱨ ᱡᱩᱫᱤ ᱟᱢᱚᱱᱠᱟ ᱞᱮᱠᱷᱟ ᱛᱩᱫᱟ ᱛᱟᱦᱚᱞᱮ ᱵᱟᱝ ᱛᱟᱦᱮᱱᱟ
ᱦᱳᱭ ᱜᱚᱝᱠᱮ ᱟᱡᱟᱠ ᱜᱮ ᱟᱞᱟᱝ ᱱᱟᱦᱟᱜ ᱟᱹᱰᱤ ᱟᱭᱢᱟ ᱜᱮᱞᱟᱝ ᱨᱚᱯᱚᱲᱮᱱᱟ ᱢᱮᱱᱫᱚ ᱱᱚᱣᱟ ᱮᱯᱨᱮ ᱨᱮᱱ ᱡᱟᱦᱟᱸ ᱛᱤᱱᱟᱹᱜ ᱢᱟᱨᱟᱝ ᱵᱚᱦᱚᱜ ᱠᱚ ᱡᱟᱦᱟᱸ ᱛᱤᱱᱟᱹᱜ ᱩᱰᱟᱹᱝ ᱴᱟᱭᱤᱢ ᱠᱚ ᱮᱢ ᱠᱟᱱ ᱚᱱᱟ ᱴᱟᱭᱤᱢ ᱫᱚ ᱱᱟᱦᱟᱜ ᱯᱨᱟᱭ ᱪᱟᱵᱟ ᱦᱮᱡ ᱮᱱ ᱛᱟᱞᱟᱝᱟ ᱦᱮᱸ ᱟᱨ ᱟᱹᱰᱤ ᱫᱟᱢᱟᱱ ᱫᱟᱢᱟᱱ ᱠᱟᱛᱷᱟ ᱜᱮᱵᱮᱱ ᱞᱟᱹᱭ ᱠᱮᱫᱟ ᱚᱱᱟ ᱞᱟᱹᱜᱤᱫ ᱛᱮ ᱟᱭᱢᱟ ᱟᱭᱢᱟ ᱥᱟᱨᱦᱟᱣ ᱞᱤᱧ ᱮᱢᱟ ᱵᱮᱱᱟ
ᱦᱮᱸ ᱴᱷᱤᱠ ᱜᱮᱭᱟ ᱟᱵᱮᱱ ᱦᱚᱸ ᱟᱹᱰᱤ ᱟᱹᱰᱤ ᱥᱟᱨᱦᱟᱣ
ᱦᱮᱸ ᱢᱟ ᱛᱟᱦᱚᱞᱮ ᱜᱚᱢᱠᱮ ᱡᱚᱦᱟᱨ ᱜᱮ ᱟᱨ ᱡᱩᱫᱤ ᱱᱚᱝᱠᱟ ᱨᱚ ᱨᱚᱯᱚᱲ ᱨᱮᱱᱟᱜ ᱢᱚᱱᱮ ᱛᱟᱦᱮᱱ ᱠᱷᱟᱱ ᱱᱤᱦᱟᱹᱛᱤ ᱮ ᱠᱚᱞ ᱡᱚᱱᱚᱜ ᱟᱞᱟᱝ ᱥᱮ ᱪᱮᱫ ᱵᱮᱱ ᱞᱟᱹᱭᱟ ᱟᱪᱪᱷᱟ ᱦᱮᱸ ᱢᱟ ᱛᱟᱦᱚᱞᱮ ᱡᱚᱦᱟᱨ ᱜᱮ ᱜᱚᱝᱠᱮ
ᱦᱮᱸ ᱡᱚᱦᱟᱨ ᱜᱮ